ᱨᱚᱲ ᱵᱟᱝ ᱟᱸᱡᱚᱢᱚᱜ ᱠᱟᱱᱟ ᱠᱟᱹᱴᱤᱡ ᱴᱟᱣᱟᱨ ᱥᱮᱫ ᱪᱟᱞᱟᱜ ᱢᱮ᱾ ᱦᱮᱞᱳ ᱦᱮᱸ ᱛᱟᱦᱚᱞᱮ ᱪᱮᱫᱠᱟ ᱱᱟᱯᱟᱭ ᱵᱟᱲᱟ ᱜᱮᱛᱚ?
ᱱᱤᱛᱚᱜ ᱫᱚ ᱱᱟᱯᱟᱭ ᱵᱟᱲᱟ ᱜᱮ᱾
ᱟᱪᱪᱷᱟ
ᱟᱢ ᱫᱚ?
ᱦᱩᱸ ᱤᱧ ᱦᱚ ᱱᱟᱯᱟᱭ ᱵᱟᱲᱟ ᱜᱮ᱾ ᱱᱟᱯᱟᱭ ᱵᱟᱲᱟ ᱜᱮ ᱱᱤᱛᱚᱜ ᱫᱷᱟᱹᱵᱤᱡ ᱫᱚ ᱢᱤᱱᱟᱹᱧᱟ ᱦᱟᱸᱜ ᱠᱷᱟᱱ, ᱟᱫᱚ ᱦᱚᱜ-ᱚᱭ ᱚᱱᱠᱟ ᱫᱟᱜ ᱡᱟᱹᱯᱩᱫ ᱛᱚ ᱟᱫᱚ ᱠᱟᱹᱴᱤᱡ ᱴᱷᱟᱱᱰᱟ ᱠᱚ ᱠᱟᱹᱴᱤᱡ ᱞᱟᱜᱟᱣ ᱠᱟᱱᱟ᱾ ᱪᱮᱫᱠᱟ ᱠᱟᱹᱴᱤᱡ ᱨᱚᱲ ᱠᱚ ᱟᱡᱚᱢᱚᱜ ᱠᱟᱱᱟ ᱠᱟᱹᱴᱤᱡ ᱦᱩᱸ᱾
ᱦᱩ ᱦᱩ
ᱟᱫᱚ ᱦᱚᱦᱚᱜ ᱱᱚᱝᱠᱟ ᱡᱟᱯᱩᱜ ᱵᱟᱲᱟᱭ ᱫᱟᱭ ᱞᱚᱦᱚᱜ ᱵᱟᱲᱟ ᱞᱮᱱᱠᱷᱟᱱ ᱦᱚᱲᱢᱚ ᱫᱚ ᱵᱟᱹᱲᱤᱡ ᱫᱟᱲᱮᱭᱟᱜ-ᱟ ᱥᱮ ᱛᱚ ᱚᱱᱟ ᱜᱮ ᱦᱩ ᱛᱟᱞᱦᱮ ᱟᱨ ᱚᱲᱟᱜ ᱠᱚᱨᱮᱜ ᱫᱚ ᱪᱮᱜ ᱠᱚ ᱠᱟᱢᱤ ᱵᱟᱲᱟ ᱦᱩᱭᱩᱜ ᱠᱟᱱᱟ?
ᱚᱲᱟᱜ ᱠᱚᱨᱮᱜ ᱫᱚ ᱱᱤᱛᱚᱜ ᱫᱚ ᱨᱚᱦᱚᱭ ᱠᱚᱜᱮ ᱪᱟᱞᱟᱜ ᱠᱟᱱᱟ
ᱟᱪᱷᱟ ᱛᱟᱦᱮᱞᱮ ᱯᱮ ᱨᱚᱦᱚᱭ ᱵᱟᱲᱟᱭᱮ ᱫᱟ ᱛᱮᱦᱮᱧ ᱜᱟᱯᱟ ᱫᱚ
ᱨᱚᱦᱚᱭ ᱵᱟᱲᱟᱭ ᱫᱟᱞᱮ ᱚᱭ ᱠᱤᱪᱷᱩ ᱫᱤᱱ ᱞᱟᱦᱟ ᱛᱚ ᱫᱟᱜ ᱠᱚ ᱚᱝᱠᱟ ᱵᱟᱝ ᱛᱟᱦᱮᱸᱜ ᱠᱟᱱ ᱛᱮ ᱚᱝᱠᱟ ᱨᱚᱦᱚᱭ ᱵᱟᱲᱟ ᱵᱟᱝ ᱦᱩᱭ ᱠᱟᱱᱟ ᱦᱚᱜᱭ ᱟᱫᱚ ᱫᱟᱜ-ᱮᱜ ᱛᱮ ᱠᱟᱹᱴᱤᱡ ᱨᱚᱦᱚᱭ ᱵᱟᱲᱟ ᱦᱩᱭᱩᱜ ᱠᱟᱱᱟ
ᱟᱪᱷᱟ ᱟᱞᱮ ᱦᱚᱸ ᱦᱚᱜ-ᱚᱭ ᱤᱭᱟᱹ ᱵᱟᱹᱭᱦᱟᱹᱲ ᱠᱚᱫᱚ ᱠᱟᱹᱴᱤᱡ ᱞᱮ ᱨᱚᱦᱚᱭ ᱵᱟᱲᱟ ᱠᱮᱫᱟ ᱟᱫᱚ ᱡᱟᱦᱟᱸ ᱵᱟᱹᱫᱽ ᱠᱚ ᱢᱮᱱᱟᱜ-ᱟ ᱥᱮ ᱢᱟᱱᱮ ᱜᱷᱩᱴᱩ ᱠᱚ ᱡᱟᱦᱟᱸ ᱠᱚ ᱢᱮᱱᱟᱜ-ᱟ ᱚᱱᱟ ᱠᱚᱫᱚ ᱦᱟᱯᱮ ᱮᱠᱷᱳᱱᱚ ᱟᱹᱣᱨᱤ ᱫᱟᱜᱚᱜ ᱛᱟᱞᱮᱭᱟ ᱚᱱᱟ ᱵᱟᱹᱭᱦᱟᱹᱲ ᱠᱚᱫᱚᱞᱮ ᱨᱚᱦᱚᱭ ᱪᱟᱵᱟ ᱚᱝᱠᱟ
ᱦᱩᱸ ᱟᱪᱷᱟ
ᱛᱟᱦᱚᱞᱮ ᱟᱫᱚ ᱟᱯᱮ ᱥᱮᱫ ᱫᱚ ᱛᱟᱞᱮ ᱠᱚᱫᱚ ᱵᱤᱞᱤᱜ ᱠᱟᱱᱟ ᱥᱮ ᱵᱟᱝ
ᱦᱩ ᱵᱤᱞᱤᱜ ᱠᱟᱱᱟ ᱛᱚ
ᱟ ᱦᱚᱭ ᱛᱤᱦᱤᱧ ᱫᱚ ᱜᱚᱢᱦᱟ ᱠᱟᱱᱟ ᱥᱮ ᱪᱮᱜ ᱚᱝᱠᱟ ᱠᱤᱪᱷᱩ ᱢᱤᱫᱴᱮᱱ ᱛᱟᱞᱮ ᱠᱚᱠᱚ ᱰᱩᱢᱩᱜᱟ
ᱚ ᱟᱪᱷᱟ ᱟᱪᱷᱟ ᱩᱠᱩᱨ ᱵᱟᱲᱟᱭ ᱵᱟᱹᱱᱩᱜ-ᱟ ᱛᱚ
ᱟᱪᱷᱟ ᱮᱭ ᱤᱧ ᱦᱚ ᱩᱱᱟᱹᱜ ᱪᱮᱦᱮᱨᱟ ᱫᱚ ᱵᱟᱹᱧ ᱵᱟᱰᱟᱭᱟ ᱦᱚᱞᱟ ᱥᱮ ᱛᱮᱦᱼᱼ ᱤᱧᱟᱜ ᱚᱝᱠᱟ ᱠᱤᱪᱷᱩ ᱠᱟᱱᱟ ᱦᱮᱸᱥᱮ ᱟᱫᱚ ᱛᱟᱞᱮ ᱠᱚ ᱠᱚ ᱠᱷᱟᱥᱟ ᱠᱟᱛᱮᱜ ᱠᱚ ᱰᱚᱠᱵᱚᱠᱟᱜᱟ ᱟᱹᱰᱤ ᱪᱮᱦᱮᱨᱟ
ᱟᱪᱷᱟ ᱵᱟᱰᱟᱭ ᱵᱟᱹᱱᱩᱜ-ᱟ ᱛᱚ ᱠᱚᱨᱟᱣ ᱦᱚᱭ ᱠᱚᱜ-ᱟ ᱦᱟ-ᱞᱮᱜ ᱠᱟᱱᱟ ᱦᱟᱞᱟᱝ ᱦᱟᱞᱟᱝ ᱠᱚ ᱪᱟ ᱦᱩᱭ ᱠᱟᱱ ᱛᱟᱦᱮᱸᱜ-ᱟ ᱛᱟᱞᱮ ᱴᱷᱟᱹᱠᱟᱹᱜ ᱡᱚᱢ ᱵᱟᱲᱟᱭ ᱜᱮ ᱦᱩᱭᱩᱜ ᱠᱟᱱᱟ ᱱᱤᱛᱚᱜ
ᱟᱪᱷᱟ
ᱛᱚ ᱟᱯᱮ ᱥᱮᱜ
ᱦᱮ ᱟᱞᱮ ᱥᱮᱫ ᱦᱚ ᱡᱚᱢ ᱵᱟᱲᱟ ᱦᱩᱭᱩᱜ ᱠᱟᱱ ᱜᱮᱭᱟ ᱵᱮᱞᱮᱜ ᱠᱟᱱᱟ ᱚᱜᱚᱭ ᱢᱟᱱᱮ ᱩᱱᱟᱹᱜ ᱫᱚ ᱟᱣᱨᱤ ᱵᱤᱞᱤᱜ-ᱟ ᱢᱤᱫᱴᱮᱱ ᱵᱟᱨᱭᱟ ᱮᱛᱚᱦᱚᱵᱚᱜ ᱠᱟᱱᱟ ᱟᱫᱚ ᱮᱛᱚᱦᱚᱵ ᱠᱷᱚᱱ ᱜᱮ ᱡᱚᱢ ᱥᱩᱨᱩ ᱦᱩᱭ ᱠᱟᱱᱟ ᱦᱚᱜᱚᱭ ᱮᱦᱚᱵ ᱦᱩᱭ ᱠᱟᱱᱟ
ᱟᱪᱷᱟ ᱟᱪᱷᱟ
ᱦᱩ ᱡᱚᱢ ᱵᱟᱲᱟ ᱦᱩᱭᱮᱱ ᱜᱮᱭᱟ ᱵᱟᱨ ᱯᱮ ᱫᱤᱱ
ᱦᱩ
ᱦᱩ ᱛᱟᱦᱮᱞᱮ ᱨᱚᱦᱚᱭ ᱠᱚᱫᱚ ᱦᱩᱭᱩᱜ ᱠᱟᱱᱟ ᱦᱮ ᱵᱟᱝ
ᱦᱩ ᱦᱩ ᱦᱩᱭᱩᱜ ᱠᱟᱱ ᱜᱮᱭᱟ ᱱᱤᱛᱚᱜ ᱫᱚ
ᱛᱟᱞᱦᱮ ᱥᱤᱛᱩᱝ ᱵᱟᱲᱟᱭ ᱫᱟᱭ ᱥᱮ ᱵᱟᱝ ᱟᱯᱮ ᱥᱮᱫ ᱫᱚ
ᱥᱤᱛᱩᱝ ᱦᱚᱜ-ᱚᱭ ᱛᱚ ᱦᱚᱞᱟ ᱢᱟᱫᱷᱮᱨ ᱜᱮ ᱥᱤᱛᱩᱝ ᱮᱜ ᱛᱟᱦᱮ ᱟᱭ ᱦᱚᱜ-ᱚᱭ ᱛᱮᱦᱮᱧ ᱫᱚ ᱫᱟᱜ-ᱮ ᱡᱚ ᱫᱟ ᱢᱟᱱᱮ ᱦᱚᱞᱟ ᱢᱟᱫᱮᱨ ᱫᱚ ᱫᱟᱜ ᱥᱤᱛᱩᱝ ᱫᱚ ᱥᱩᱝ ᱫᱟᱭ ᱠᱤᱱᱛᱩ ᱫᱟᱜ ᱫᱚ ᱠᱚᱢ ᱠᱚᱢ ᱡᱚᱨᱚ ᱠᱮᱫᱟᱭ ᱛᱮᱦᱮᱧ ᱫᱚ ᱡᱟᱹᱥᱛᱤ ᱜᱮ ᱡᱚᱨᱚ ᱟᱠᱟᱫᱟᱭ ᱫᱟᱜ᱾ ᱢᱟᱱᱮ ᱟᱫᱚ, ᱡᱟᱦᱟᱸ ᱜᱷᱩᱴᱩ ᱠᱚᱨᱮ ᱱᱟᱜᱼᱼ ᱡᱟᱦᱟᱸ ᱜᱷᱩᱴᱩ ᱠᱚᱨᱮᱱᱟᱜ ᱟᱨᱠᱤ ᱠᱷᱮᱛ ᱵᱟᱹᱫᱽ ᱠᱟᱱᱟ᱾ ᱟᱫᱚ ᱦᱚᱜᱼᱚᱭ ᱫᱟᱜ ᱠᱮᱫ, ᱛᱮᱦᱮᱧᱮ ᱫᱟᱜ ᱠᱮᱫᱟ᱾ ᱫᱟᱜ ᱯᱚᱨ ᱫᱚᱼᱼ ᱥᱤ ᱠᱚ ᱦᱩᱭᱚᱜ-ᱟ᱾ ᱛᱟᱯᱚᱨ ᱨᱚᱦᱚᱭ ᱵᱟᱲᱟ ᱠᱚ ᱦᱩᱭᱩᱜᱼᱟ᱾
ᱦᱩᱸ ᱦᱮᱸ ᱛᱚ᱾ ᱛᱟᱦᱚᱞᱮ ᱚᱲᱟᱜ ᱦᱚᱲ ᱠᱚᱫᱚ ᱵᱳᱜᱮ ᱵᱟᱲᱟ ᱜᱮᱛᱚ?
ᱦᱳᱭ ᱱᱤᱛᱚᱜ ᱦᱟᱹᱵᱤᱡ ᱫᱚ ᱵᱳᱜᱮ ᱵᱟᱰᱟ ᱜᱮ᱾
ᱦᱩᱸ ᱵᱩᱜᱤ ᱜᱮ᱾
ᱦᱮᱸ
ᱟᱨᱚ ᱛᱮᱦᱤᱧ, ᱛᱮᱦᱮᱧ ᱜᱟᱯᱟ ᱫᱚ ᱦᱚᱜᱚᱭ ᱡᱟᱹᱯᱩᱫ ᱫᱤᱱ ᱛᱚ᱾ ᱟᱫᱚ ᱫᱟᱜ ᱠᱚ ᱦᱟᱸᱰᱮ ᱱᱟᱰᱮ ᱦᱚᱜᱼᱚᱭ ᱤᱭᱟᱹᱜᱼᱟ ᱦᱮᱸ ᱥᱮ, ᱡᱚᱢᱟᱜᱼᱟ᱾ ᱟᱫᱚ ᱚᱱᱟ ᱦᱚᱛᱮᱡ ᱛᱮ ᱥᱤᱠᱲᱤᱡ ᱠᱚ ᱵᱟᱹᱲᱛᱤ ᱦᱚᱛᱮᱡ ᱛᱮ, ᱤᱭᱟᱹ ᱠᱚ ᱦᱳᱭᱳᱜ ᱜᱮᱭᱟ ᱫᱚᱢᱮ, ᱢᱮᱞᱮᱨᱤᱭᱟ ᱠᱚ ᱦᱮᱸ ᱥᱮ᱾
ᱦᱳᱭ, ᱦᱳᱭ᱾
ᱟᱫᱚ ᱚᱱᱟᱜᱮ ᱵᱷᱟᱜᱮ ᱴᱷᱤᱠ ᱛᱟᱦᱮᱱ ᱵᱟᱲᱟ᱾ ᱵᱟᱠᱷᱟᱱ ᱛᱚ ᱨᱩᱭᱟᱹ ᱦᱟᱥᱩ ᱠᱚ ᱤᱭᱟᱹ ᱞᱮᱱᱠᱷᱟᱱ ᱟᱨᱚ ᱦᱚᱸᱜ ᱚᱭ ᱨᱚᱦᱚᱭ ᱫᱤᱱ᱾ ᱟᱨᱚᱼᱼ
ᱦᱩᱸ
ᱟᱞᱮ ᱥᱮᱫ ᱫᱚ ᱦᱚᱜᱼᱚᱭ ᱢᱟᱱᱮᱼᱼ ᱫᱚᱢᱮ ᱢᱮᱞᱮᱨᱤᱭᱟᱹ ᱠᱚ ᱦᱳᱭᱳᱜ ᱠᱟᱱᱟ ᱦᱮᱸ ᱥᱮ, ᱥᱤᱠᱲᱤᱡ ᱠᱚ ᱫᱚᱢᱮ ᱠᱚ ᱵᱟᱨᱼᱼ ᱛᱤᱧ ᱠᱟᱱᱟ ᱟᱞᱮᱥᱮᱫ ᱫᱚ᱾ ᱟᱨ ᱦᱚᱜᱼᱚᱭ ᱧᱮᱞᱚᱜ ᱠᱟᱱᱟ᱾ ᱢᱟᱱᱮ ᱦᱟᱸᱥᱯᱟᱛᱟᱞ ᱠᱚᱨᱮ ᱦᱚᱸ ᱢᱟᱱᱮ ᱢᱮᱞᱮᱨᱤᱭᱟᱹ ᱨᱩᱜᱤᱛᱮ ᱯᱮᱨᱮᱡ ᱪᱟᱵᱟ ᱠᱟᱱᱟ ᱟᱞᱮ ᱥᱮᱫ ᱫᱚ᱾ ᱫᱚᱢᱮ ᱠᱚ ᱵᱟᱹᱲᱛᱤ ᱠᱟᱱᱟ᱾ ᱫᱚᱢᱮ ᱮᱠᱫᱚᱢ, ᱢᱟᱱᱮᱼᱼ ᱟᱹᱰᱤ ᱜᱟᱱ ᱜᱮ ᱡᱟᱹᱥᱛᱤ ᱠᱟᱱᱟ ᱠᱚ᱾
ᱚ ᱟᱪᱪᱷᱟ, ᱟᱪᱪᱷᱟ᱾
ᱦᱩᱸ
ᱦᱮᱸ ᱟᱞᱮᱥᱮᱫ ᱦᱚᱸ ᱥᱤᱠᱲᱤᱡ ᱫᱚ ᱦᱮᱱᱟᱜ ᱠᱚᱣᱟ ᱢᱟᱱᱮ, ᱚᱲᱟᱜ ᱠᱚᱨᱮ ᱫᱚ ᱩᱱᱟᱹᱜ ᱫᱚ ᱵᱟᱝᱠᱚ ᱵᱩᱡᱷᱟᱹᱜᱼᱟ ᱢᱟᱱᱮᱼᱼ ᱡᱟᱦᱟᱸ ᱚᱱᱮ ᱞᱟᱴᱟ ᱠᱚᱨᱮ ᱠᱚ ᱦᱟᱯᱮ ᱚᱲᱟᱜ ᱥᱮᱫ ᱫᱚ ᱩᱱᱟᱹᱜ ᱫᱚ ᱵᱟᱝ ᱠᱚ ᱵᱩᱡᱷᱟᱹᱜ ᱠᱟᱱᱟ ᱛᱚ ᱮᱠᱷᱚᱱᱳ᱾
ᱦᱮᱸ ᱛᱚ᱾
ᱛᱚ ᱞᱟᱦᱟ ᱢᱟᱱᱮ ᱦᱤᱛᱚᱜ ᱫᱚ ᱦᱚᱳᱭᱛᱳ ᱵᱟᱲᱜᱮ ᱥᱮᱫ ᱜᱮ᱾ ᱟᱨᱦᱚᱸ ᱟᱫᱚ ᱟᱥᱛᱮ ᱟᱥᱛᱮ ᱚᱲᱟᱜ ᱥᱮᱫ ᱠᱚ ᱦᱤᱡᱩᱜᱼᱟ ᱥᱮ, ᱟᱫᱚ ᱚᱱᱟ ᱠᱷᱟᱹᱛᱤᱨᱼᱼ ᱢᱚᱥᱟᱨᱤ ᱠᱚ ᱴᱟᱸᱜᱟᱣ ᱠᱟᱛᱮᱜ ᱡᱟᱯᱼᱼ ᱯᱤ ᱠᱚ, ᱛᱟᱯᱚᱨᱮ ᱦᱚᱜᱼᱚᱭ ᱱᱚᱛᱮ ᱵᱟᱭᱨᱮ ᱠᱚᱨᱮᱫ ᱦᱟᱸᱜ ᱡᱟᱦᱟᱸᱼᱼ ᱴᱚᱯ ᱠᱚᱨᱮ ᱥᱮ ᱡᱟᱦᱟᱱᱟᱜ ᱚᱱᱠᱟᱱᱟᱜ ᱢᱟᱱᱮ, ᱡᱟᱭᱜᱟ ᱠᱚᱨᱮ ᱟᱨᱠᱤ ᱫᱟᱜ ᱠᱚ ᱡᱚᱢᱟ ᱞᱮᱱᱠᱷᱟᱱᱼᱼ ᱫᱚ᱾ ᱢᱟᱱᱮ ᱟᱨᱠᱤ ᱵᱟᱝ ᱡᱚᱢᱟ ᱦᱚᱪᱚᱣᱟᱜ ᱦᱳᱭᱳᱜᱼᱟ᱾ ᱞᱟᱦᱟ ᱠᱷᱚᱱ ᱫᱚ ᱥᱚᱛᱚᱨᱠᱚ ᱫᱚ ᱵᱷᱟᱜᱤᱭᱟ᱾
ᱚᱱᱟᱜᱮ᱾ ᱞᱟᱦᱟ ᱠᱷᱚᱱ ᱚᱱᱟ ᱠᱚ ᱤᱭᱟᱹ ᱛᱟᱦᱮᱸ ᱞᱮᱱᱠᱷᱟᱱ ᱫᱚ᱾ ᱟᱫᱚ ᱚᱱᱟ ᱟᱡᱟᱨ ᱠᱚ ᱵᱟᱝ ᱦᱳᱭᱳᱜᱼᱟ ᱦᱮᱸ ᱥᱮ᱾ ‌ᱢᱟᱱᱮ ᱚᱱᱟ ᱠᱚ ᱩᱱᱠᱩ ᱡᱟᱛᱮᱼᱼ ᱛᱮ ᱟᱫᱚ ᱚᱸᱰᱮ ᱵᱟᱠᱚ ᱡᱟᱱᱟᱢ ᱫᱟᱲᱮᱭᱟᱜ ᱢᱟ ᱩᱱᱠᱩ ᱥᱤᱠᱲᱤᱡ ᱠᱚ ᱾ ᱚᱱᱟ ᱠᱚᱨᱮᱱᱟᱜ ᱤᱭᱟᱹ ᱠᱟᱜ ᱦᱳᱭᱳᱜᱼᱟ ᱦᱮᱸ ᱥᱮ᱾
ᱦᱳᱭ, ᱦᱳᱭ᱾
ᱦᱩᱸ
ᱛᱚ ᱫᱟ
ᱟᱯᱮ ᱫᱚ ᱥᱤᱢ ᱠᱚᱯᱮ ᱪᱟᱥ ᱠᱚ‌ ᱜᱮᱭᱟ?
ᱦᱳᱭ ᱦᱳᱭ ᱦᱳᱭ ᱥᱤᱢ ᱦᱮᱱᱟᱜ ᱠᱚᱣᱟ ᱜᱮᱰᱮ ᱠᱚ ᱦᱮᱱᱟᱜ ᱠᱚᱣᱟ
ᱟᱪᱪᱷᱟ ᱫᱚᱢᱮ ᱥᱤᱢ ᱠᱚᱠᱚ ᱨᱟᱜ ᱵᱟᱲᱟᱭᱮᱫ ᱛᱟᱯᱮᱭᱟ
ᱢᱮᱱᱟᱜ ᱠᱚᱣᱟ ᱥᱤᱢ ᱠᱚ,
ᱦᱮᱸ ᱛᱚ ᱢᱚᱸᱡᱽ ᱜᱮ ᱦᱮᱸᱥᱮ᱾
ᱦᱩᱸ
ᱦᱮᱞᱳ
ᱦᱮᱸ
ᱟᱯᱮ‌ ᱫᱚ
ᱵᱷᱟᱹᱜᱤ ᱴᱷᱤᱠ ᱵᱟᱝ ᱟᱸᱡᱚᱢᱚᱜ ᱠᱟᱱ ᱛᱟᱢᱟ ᱨᱚᱲ ᱵᱷᱟᱹᱜᱤ ᱴᱷᱤᱠ ᱵᱟᱝ ᱟᱸᱡᱚᱢᱚᱜ ᱠᱟᱱᱟ ᱠᱟᱹᱴᱤᱡ ᱴᱟᱣᱟᱨ ᱥᱮᱫ ᱪᱟᱞᱟᱜ ᱢᱮ ᱦᱮᱞᱳ
ᱦᱮᱸ ᱞᱟᱹᱭ ᱫᱟᱹᱧ ᱟᱯᱮ ᱫᱚ ᱥᱤᱢ ᱠᱚ ᱪᱟᱥ ᱠᱚᱣᱟ ᱯᱮ ᱥᱮ ᱵᱟᱝ?
ᱟᱨ ᱥᱤᱢ ᱠᱚ ᱢᱮᱱᱟᱜ ᱠᱚᱣᱟ ᱵᱟᱨᱭᱟ ᱯᱮᱭᱟ ᱜᱟᱱ ᱵᱮᱥᱤ ᱫᱚ ᱵᱟᱝ ᱢᱟᱱᱮ ᱟᱞᱮ ᱫᱚ ᱢᱟᱱᱮ‌ ᱩᱱ ᱪᱟᱥ ᱛᱚ ᱟᱞᱮ ᱫᱚ ᱢᱟᱱᱮ ᱟᱹᱰᱤ ᱦᱚᱲ ᱫᱚ ᱚᱱᱠᱟ ᱟᱹᱠᱷᱨᱤᱧ ᱠᱚ ᱞᱟᱹᱜᱤᱫ ᱠᱚ ᱪᱟᱥ ᱠᱚᱣᱟ ᱛᱚ ᱟᱞᱮ ᱫᱚ ᱥᱩᱫᱷᱩ ᱡᱚᱢ ᱞᱟᱹᱜᱤᱫ ᱜᱮᱞᱮ ᱪᱟᱥ ᱠᱚ ᱜᱮᱭᱟ‌ ᱢᱟᱱᱮ ᱩᱸᱻ ᱦᱟᱲᱟ ᱞᱮᱱ ᱠᱷᱟᱱ ᱠᱚ ᱟᱞᱮ‌ ᱫᱚ ᱡᱚᱢ ᱠᱚᱣᱟ ᱞᱮ ᱚᱱᱠᱟᱱ ᱟᱞᱮ ᱫᱚ᱾ ᱟᱨ ᱦᱟᱸᱜ ᱜᱮᱸᱰᱮ ᱢᱮᱱᱟᱭᱟ ᱢᱤᱫᱴᱮᱱ ᱟᱨ ᱞᱟᱦᱟ ᱛᱮᱠᱚ ᱛᱟᱦᱮᱸ ᱠᱟᱱᱟ ᱟᱹᱰᱤ ᱜᱟᱱ ᱜᱮ ᱟᱫᱚ ᱩᱱᱠᱩ ᱞᱮ ᱡᱚᱢ ᱠᱮᱫ ᱠᱚᱣᱟ ᱡᱚᱛᱚ ᱜᱚᱡ ᱠᱟᱛᱮ ᱟᱫᱚ ᱱᱤᱛᱚᱜ ᱢᱤᱫᱴᱮᱱᱮ ᱥᱟᱨᱮᱡ ᱠᱟᱱᱟ ᱟᱨ‌ ᱥᱩᱼᱼᱼ ᱥᱤᱢ ᱠᱚᱫᱚ ᱦᱟᱸᱜ ᱢᱮᱱᱟᱜ ᱠᱚ ᱜᱮᱭᱟ ᱦᱟᱸᱜ ᱠᱤᱪᱷᱩ ᱫᱚ᱾ ᱛᱟᱦᱚᱞᱮ ᱰᱟᱝᱨᱤ ᱢᱮᱨᱚᱢ ᱠᱚᱫᱚ?
ᱰᱟᱝᱨᱤ ᱵᱟᱹᱱᱩᱜ ᱠᱚᱣᱟ ᱳᱭ ᱜᱟᱹᱭ ᱜᱟᱹᱭ ᱦᱮᱱᱟᱜ ᱠᱚᱣᱟ᱾ ᱜᱟᱹᱭ ᱟᱨ ᱢᱤᱦᱩ᱾
ᱟᱪᱪᱷᱟ
ᱪᱟ ᱛᱚᱣᱟ ᱠᱚ ᱠᱚ ᱧᱩ ᱵᱟᱲᱟᱭ ᱦᱩᱭᱩᱜ ᱜᱮᱭᱟ᱾ ᱟᱪᱪᱷᱟ ᱜᱮᱸᱰᱮ ᱜᱮᱸᱰᱮ ᱫᱚ ᱞᱟᱹᱭ ᱟᱠᱚ ᱡᱮ ᱢᱟᱱᱮ ᱡᱷᱚᱛᱚ ᱦᱚᱲ ᱫᱚ ᱵᱟᱝᱠᱚ ᱡᱚᱢ ᱫᱟᱲᱮᱭᱟ ᱠᱚᱣᱟ ᱠᱟᱨᱚᱱ ᱜᱮᱸᱰᱮ ᱫᱚ ᱞᱟᱹᱭᱟ ᱠᱚᱥᱮ ᱪᱮᱫ ᱫᱚᱢᱮ ᱵᱟ- ᱛᱩᱞ ᱜᱮᱭᱟ᱾
ᱦᱮᱸᱻ ᱚᱱᱟ ᱢᱟᱛᱚᱧ ᱟᱸᱡᱚᱢ ᱵᱟᱲᱟ ᱟᱠᱟᱫ ᱜᱮᱭᱟ ᱜᱮᱸᱰᱮ ᱫᱚ ᱢᱟᱱᱮ ᱵᱟᱛᱩᱞ ᱜᱮ ᱡᱚᱛᱚ ᱦᱚᱲ ᱵᱟᱠᱚ ᱡᱚᱢ ᱠᱚᱣᱟ᱾ ᱵᱟᱠᱚ ᱡᱚᱢ ᱫᱟᱲᱮᱭᱟ ᱠᱚᱣᱟ ᱟᱨᱚ ᱠᱚ ᱞᱟᱹᱭᱟ ᱚᱠᱚᱭ ᱠᱚᱫᱚ ᱠᱚ ᱞᱟᱹᱭ ᱜᱮᱭᱟ ᱥᱮ ᱜᱮᱸᱰᱮ ᱫᱚ ᱫᱚᱢᱮ ᱠᱚ ᱥᱤᱲᱤᱜ ᱜᱮᱭᱟ ᱢᱟᱱᱮ ᱵᱟᱠᱚ ᱡᱚᱢ ᱫᱟᱲᱮᱭᱟ ᱠᱚᱣᱟ ᱡᱷᱚᱛᱚ ᱦᱚᱲ ᱚᱱᱟ ᱥᱤᱲᱤᱡ ᱦᱚᱛᱮᱡ ᱛᱮᱜᱮ ᱟᱥᱚᱞᱮ ᱵᱤᱥᱮᱥ ᱠᱚᱨᱮ ᱵᱟᱛᱚᱞ ᱠᱚᱫᱚ ᱦᱩᱭᱩᱜ ᱜᱮᱭᱟ᱾
ᱢᱟᱱᱮ ᱟᱸᱡᱚᱢ ᱠᱟᱹᱫᱟᱹᱧ ᱠᱤᱱᱛᱩ ᱢᱟᱱᱮ ᱪᱮᱫ ᱠᱷᱟᱹᱛᱤᱨ ᱚᱱᱟ ᱫᱚ ᱵᱟᱧ ᱵᱟᱲᱟᱭᱟ᱾
ᱦᱮᱸ ᱾
ᱚᱱᱟ ᱜᱮ ᱡᱚᱛᱚ ᱦᱚᱲ ᱫᱚ ᱵᱟᱝ ᱜᱟᱱᱚᱜ ᱛᱟᱠᱚ ᱜᱮᱭᱟ ᱪᱚᱝ ᱥᱮ,
ᱦᱩᱸ
ᱟᱪᱪᱷᱟ ᱢᱤᱫᱴᱮᱱ ᱜᱮᱸᱰᱮ ᱦᱮᱱᱟᱭ ᱛᱟᱯᱮᱭᱟ ᱟᱫᱚ ᱵᱟᱝ ᱾
ᱟᱫᱚ ᱢᱤᱫᱴᱮᱱ ᱜᱮᱸᱰᱮ ᱫᱚ ᱪᱤᱠᱟᱹᱛᱮ ᱵᱤᱞᱤᱭᱟᱭ? ᱟᱨᱚ ᱛᱟᱦᱮᱸ ᱠᱟᱱᱟ ᱠᱚ ᱩᱱ ᱫᱚ ᱵᱤᱞᱤ ᱵᱟᱲᱟ ᱠᱮᱫᱟᱭ ᱟᱫᱚ ᱱᱤᱛᱚᱜ ᱫᱚ ᱢᱮᱱᱟᱭᱟ ᱮᱠᱞᱟ ᱜᱮ᱾ ᱟᱫᱚ ᱟᱣᱨᱤ ᱞᱮ ᱤᱭᱟᱹᱭᱭᱟ ᱢᱟᱱᱮ ᱩᱱᱤᱭᱟᱜ ᱦᱚᱸ ᱢᱟᱱᱮ ᱚᱱᱟᱜᱮ ᱪᱤᱱᱛᱟᱹ ᱢᱮᱱᱟᱜ ᱛᱟᱞᱮᱭᱟ ᱱᱩᱭ ᱦᱚᱸᱞᱮ ᱜᱚᱡᱮᱭᱟ ᱾ ᱟᱫᱚ ᱦᱟᱯᱮ ᱟᱣᱨᱤ ᱞᱮ ᱜᱚᱡ ᱦᱟᱛᱟᱲᱮᱭᱟ᱾ ᱞᱟᱹᱭ ᱟᱠᱚ ᱛᱮᱦᱤᱧ ᱜᱟᱯᱟ ᱫᱚ ᱢᱟᱱᱮ ᱜᱮᱰᱮ ᱠᱚᱫᱚ ᱜᱮᱰᱮ ᱠᱚ ᱥᱤᱢ ᱠᱚ ᱡᱚᱢ ᱫᱚ ᱵᱷᱟᱜᱤ ᱵᱟᱝ ᱵᱩᱡᱷᱟᱹᱜᱼᱟ ᱛᱤᱦᱤᱧ ᱜᱟᱯᱟ ᱫᱚ ᱦᱮᱸᱥᱮ, ᱢᱟᱱᱮ ᱩᱱᱠᱩ ᱡᱤᱞ ᱠᱚ ᱵᱟᱝ ᱥᱤᱵᱤᱞᱚᱜ ᱛᱟᱠᱚᱣᱟ ᱛᱮᱦᱤᱧ ᱜᱟᱯᱟ ᱫᱚ, ᱚᱱᱮ ᱨᱚᱦᱚᱭ ᱠᱚ ᱢᱩᱪᱟᱹᱫ ᱢᱩᱪᱟᱹᱫ ᱡᱚᱠᱷᱚᱱ ᱛᱟᱨᱯᱚᱨ ᱮ ᱦᱩᱲᱩ ᱠᱚ ᱜᱟᱪᱷ ᱜᱟᱪᱷᱤ ᱟᱥᱮ ᱠᱟᱹᱴᱤᱡ ᱛᱟᱨᱯᱚᱨ ᱫᱚ ᱩᱱ ᱫᱚ ᱠᱟᱹᱴᱤᱡ ᱠᱟᱴᱤᱡ ᱴᱷᱤᱠ ᱧᱚᱜ ᱠᱚ ᱵᱩᱡᱷᱼᱟ ᱱᱤᱛᱳ ᱫᱚ ᱢᱟᱱᱮ ᱩᱱᱟᱹ ᱵᱷᱟᱹᱜᱤ ᱧᱚᱜ ᱵᱟᱠᱚᱩᱡᱷᱟᱹᱜᱼᱟ ᱪᱮᱜ ᱠᱟ ᱪᱚᱝ ᱠᱟᱹᱴᱤᱡ ᱵᱩᱡᱷᱟᱹᱜᱼᱟ ᱢᱟᱱᱮ᱾ ᱞᱟᱹᱭ ᱟᱠᱚ ᱴᱷᱚᱲᱮᱝ ᱴᱷᱚᱲᱮᱝ ᱵᱩᱡᱟᱹᱜ ᱛᱟᱠᱚᱣᱟ ᱡᱤᱞ ᱠᱚ ᱦᱟᱸᱜ᱾ ᱟᱫᱚ ᱚᱱᱟ ᱦᱚᱛᱮᱡ ᱛᱮ ᱱᱤᱛᱳᱜ ᱫᱚ ᱢᱮᱱᱟᱭ ᱜᱮᱭᱟ ᱫᱚᱦᱚ ᱦᱟᱛᱟᱲ ᱠᱟᱫᱮ ᱜᱮᱭᱟᱞᱮ᱾
ᱦᱩᱸ ᱾ ᱟᱞᱮ ᱨᱮᱱ ᱦᱚᱸ ᱢᱮᱱᱟᱜ ᱠᱚᱣᱟ ᱢᱟᱱᱮ ᱦᱚᱜᱼᱚᱭ ᱦᱚᱸᱜ ᱚᱭ ᱱᱤᱛᱚᱜ ᱠᱚ ᱦᱟᱨᱟ ᱦᱟᱨᱟᱜᱚᱜ ᱠᱟᱱᱟ ᱟᱨᱠᱤ ᱢᱟᱱᱮ ᱮᱠᱷᱚᱱᱳ ᱵᱮᱞᱮ ᱫᱚ ᱟᱣᱨᱤ ᱠᱚ ᱵᱮᱞᱮ ᱜᱮᱭᱟ᱾
ᱟᱪᱪᱷᱟ ᱾ ᱦᱮᱸ ᱟᱹᱥᱩᱞ ᱵᱟᱲᱟ ᱫᱚ ᱵᱷᱟᱜᱤ ᱜᱮᱭᱟ ᱡᱤᱱᱤᱥ ᱯᱟᱛᱤ ᱠᱚ ᱫᱚᱦᱚ ᱫᱚ ᱾
ᱦᱩᱸ ᱾